ᱮ ᱜᱚᱢᱠᱮ
ᱦᱮᱞᱳ ᱦᱮᱸ ᱞᱟᱹᱭ ᱨᱚᱲ ᱱᱟᱥᱮᱱᱟᱜ ᱠᱟᱹᱴᱤᱡ ᱰᱤᱥᱴᱟᱵᱚᱜ ᱠᱟᱱᱟ᱾
ᱟᱪᱪᱷᱟ ᱜᱚᱝᱠᱮ ᱟᱫᱚ ᱱᱟᱦᱟᱸᱜ ᱱᱤᱛᱚᱜ ᱱᱟᱯᱟᱭ ᱜᱮ ᱟᱸᱡᱚᱢᱚᱜ ᱠᱟᱱᱟ?
ᱢᱟᱡᱷᱮ ᱢᱟᱡᱷᱮ ᱰᱤᱥᱴᱟᱵᱚᱜ ᱠᱟᱱᱟ ᱟᱨᱠᱤ ᱪᱮᱫᱟᱜ ᱪᱚ᱾
ᱟᱪᱪᱷᱟ ᱚ ᱱᱟᱦᱟᱸᱜ ᱟᱢ ᱞᱟᱹᱭ ᱵᱟᱝ ᱢᱮᱥᱮ
ᱚ ᱟᱪᱪᱷᱟ ᱛᱟᱯᱚᱨᱮ ᱜᱚᱝᱠᱮ ᱛᱟᱦᱚᱞᱮ ᱱᱟᱯᱟᱭ ᱵᱟᱲᱟ ᱜᱮᱛᱚ ᱡᱚᱛᱚ ᱜᱮ?
ᱦᱳᱭ ᱜᱚᱝᱠᱮ ᱮᱠᱟᱞ ᱱᱟᱯᱟᱭ ᱵᱟᱲᱟ ᱜᱮ ᱥᱟᱱᱟᱢ ᱠᱚᱜᱮ ᱱᱟᱦᱟᱜ ᱢᱮᱱᱟᱜ ᱞᱮᱭᱟ ᱟᱫᱚ ᱜᱚᱢᱠᱮ ᱟᱯᱮᱜᱮ ᱚᱠᱟ ᱞᱮᱠᱟ ᱢᱮᱱᱟᱜ ᱯᱮᱭᱟ ᱱᱤᱭᱟᱹ ᱜᱷᱟᱹᱲᱤᱡ?
ᱟᱞᱮ ᱦᱚᱸ ᱱᱟᱯᱟᱭ ᱵᱟᱲᱟᱜ ᱜᱤ ᱢᱮᱱᱟᱜ ᱟᱠᱟᱫ ᱞᱮᱭᱟ᱾
ᱛᱟᱨᱯᱚᱨᱮᱻ ᱱᱤᱭᱟᱹ ᱜᱷᱟᱹᱲᱤᱡ, ᱱᱤᱭᱟᱹ, ᱱᱤᱭᱟᱹ ᱜᱷᱟᱹᱲᱤᱡ ᱫᱚ ᱥᱮᱨᱢᱟ ᱡᱟᱹᱲᱤ ᱠᱚ ᱚᱠᱟ ᱞᱮᱠᱟ ᱟᱯᱮ ᱥᱮᱫ ᱛᱟᱦᱚᱞᱮ?
ᱦᱳᱭ ᱜᱚᱢᱠᱮ ᱥᱮᱨᱢᱟ ᱦᱩᱭ ᱜᱚᱫᱚᱜ ᱠᱟᱱᱟ ᱱᱟᱦᱟᱸᱜ ᱟᱫᱚ ᱟᱞᱮ ᱥᱮᱫ ᱢᱟ ᱮᱠᱟᱞ ᱫᱤᱱ ᱦᱤᱞᱳᱜ ᱜᱮ ᱫᱟᱜ ᱟᱞᱮ ᱠᱟᱱᱟ ᱟᱨ ᱫᱤᱱ ᱢᱟᱱᱮᱭ ᱫᱟᱜ ᱟᱞᱮ ᱠᱟᱱᱟ᱾ ᱟᱫᱚ ᱜᱚᱝᱠᱮ ᱟᱯᱮ ᱥᱮᱫ ᱜᱮ ᱚᱠᱟ ᱞᱮᱠᱟᱭ ᱫᱟᱜ ᱟᱯᱮ ᱠᱟᱱᱟ ᱥᱮ ᱵᱟᱝ?
ᱦᱳᱭ ᱟᱞᱮ ᱥᱮᱫ ᱦᱚᱸ ᱚᱱᱠᱟᱜᱤ ᱢᱟᱱᱮ ᱫᱤᱱᱟᱹᱢ ᱫᱚ ᱵᱟᱭ ᱫᱟᱜ ᱫᱟ ᱢᱟᱱᱮ ᱢᱤᱫ ᱫᱤᱱ ᱵᱟᱨᱥᱤ ᱱᱤᱫᱟᱹ ᱪᱷᱟᱲᱟ ᱜᱮ ᱫᱟᱜ ᱮᱫᱟᱭ ᱢᱟᱱᱮ ᱟᱹᱰᱤ ᱠᱟᱡᱟᱠ ᱜᱮ ᱡᱟᱹᱲᱤ ᱠᱚᱫᱚ ᱡᱩᱨᱩᱜ ᱠᱟᱱᱟ ᱢᱟᱱᱮ ᱪᱤᱫ ᱤᱧ ᱞᱟᱹᱭᱟ ᱟᱹᱰᱤ ᱢᱟᱱᱮ ᱪᱮᱫ ᱠᱚ ᱞᱟᱹᱭᱟ ᱡᱟᱦᱟᱸ ᱫᱚ ᱢᱩᱥᱟᱹᱞ ᱫᱷᱟᱨᱟ ᱡᱟᱦᱟᱸ ᱠᱚ ᱢᱮᱛᱟᱜ ᱠᱟᱱᱟ ᱠᱷᱩᱵ ᱰᱷᱤᱨ ᱧᱚᱸᱜ᱾
ᱟᱪᱪᱷᱟ ᱜᱚᱝᱠᱮ᱾ ᱟᱫᱚ ᱜᱚᱝᱠᱮ ᱛᱟᱦᱚᱞᱮ ᱟᱞᱮ ᱥᱮᱫ ᱢᱟ ᱱᱚᱜᱼᱚ ᱱᱚᱝᱠᱟ ᱦᱩᱲᱩ ᱨᱚᱦᱚᱭ ᱠᱟᱹᱢᱤ ᱠᱚ ᱞᱟᱦᱟ ᱧᱚᱸᱜ ᱠᱟᱫᱟ ᱟᱨ ᱱᱤᱠᱟ ᱛᱮᱜᱮ ᱠᱟᱹᱢᱤ ᱠᱚᱫᱚ ᱪᱟᱞᱟᱣ ᱦᱩᱭᱩᱜ ᱠᱟᱱᱟ ᱜᱚᱝᱠᱮ ᱛᱚ ᱟᱯᱮ ᱥᱮᱫ ᱫᱚ ᱢᱟᱱᱮ ᱦᱩᱲᱩ ᱨᱚᱦᱚᱭ ᱠᱟᱹᱢᱤ ᱠᱚᱫᱚ ᱛᱤᱱᱟᱹᱜ ᱟᱯᱮ ᱞᱟᱦᱟ ᱠᱮᱫᱟ ᱜᱚᱝ
ᱵᱟᱝ ᱜᱚᱝᱠᱮ ᱟᱞᱮ ᱥᱮᱫ ᱫᱚ ᱚᱱᱟ ᱦᱳᱲᱳ ᱨᱚᱦᱚᱭ ᱠᱟᱹᱢᱤ ᱠᱚ ᱵᱳᱞᱛᱮ ᱢᱟᱱᱮ ᱱᱮᱜᱼᱮᱻ ᱪᱮᱫ ᱞᱤᱧ ᱢᱮᱱᱟ ᱛᱚᱞᱟ ᱠᱚᱦᱚᱸ ᱟᱹᱣᱨᱤ ᱦᱟᱨᱟ ᱯᱩᱨᱟᱹᱜ ᱛᱟᱞᱮᱭᱟ ᱟᱨ ᱠᱟᱹᱢᱤ ᱫᱚ ᱞᱟᱜᱟᱣ ᱠᱚᱫᱚ ᱟᱹᱣᱨᱤ ᱠᱚ ᱞᱟᱜᱟᱣ ᱵᱟᱲᱟᱜᱼᱟ ᱦᱟᱸᱜ ᱛᱚ ᱚᱱᱟᱠᱚ ᱡᱮᱫ ᱫᱤᱱ ᱵᱟᱝ ᱦᱩᱭᱩᱜ ᱠᱟᱱᱟ, ᱮᱢᱱᱤ ᱢᱟᱴᱷ ᱠᱚᱨᱮ ᱥᱤᱭᱳᱜ ᱠᱟᱹᱢᱤ ᱠᱚᱜᱮ ᱪᱟᱞᱟᱣ ᱵᱟᱲᱟᱜ ᱠᱟᱱᱟ ᱟᱨ ᱦᱩᱲᱩ ᱨᱚᱦᱚᱭ ᱠᱟᱹᱢᱤ ᱠᱚᱫᱚ ᱟᱹᱣᱨᱤ ᱞᱮ ᱞᱟᱦᱟ ᱵᱟᱲᱟᱭᱟ ᱢᱟᱱᱮ ᱵᱟᱝ ᱞᱮ ᱞᱟᱦᱟ ᱫᱟᱲᱮ ᱠᱟᱣᱫᱟ ᱟᱨ ᱯᱷᱚᱞᱮ ᱛᱚᱞᱟ ᱠᱚ ᱟᱹᱣᱮᱤᱭᱟᱜᱼᱟ ᱚᱱᱟᱜᱮ ᱟᱨᱠᱤ ᱵᱟᱠᱷᱟᱱ ᱫᱚ ᱴᱷᱤᱠ ᱜᱮᱭᱟ ᱡᱚᱛᱚ᱾
ᱦᱮᱸ ᱜᱚᱝᱠᱮ ᱟᱹᱰᱤ ᱱᱟᱯᱟᱭ, ᱦᱮᱸ ᱟᱫᱚ ᱜᱚᱝᱠᱮ ᱱᱮᱠᱟ ᱤᱧ ᱞᱟᱹᱭᱫᱟ ᱛᱟᱦᱚᱞᱮ ᱜᱚᱝᱠᱮ ᱟᱯᱮ ᱥᱮᱫ ᱫᱚᱱ ᱦᱟᱸᱜ ᱟᱸ ᱥᱮᱨᱢᱟ ᱨᱮ ᱛᱤᱱᱟᱹᱜ ᱫᱷᱟᱣ ᱦᱩᱲᱩ ᱯᱮ ᱨᱦᱚᱭ ᱛᱮ?
ᱥᱮᱨᱢᱟ ᱨᱮᱫᱚ ᱟᱞᱮ ᱥᱮᱫ ᱫᱚ ᱵᱟᱨ ᱫᱷᱟᱣ ᱞᱮ ᱨᱚᱦᱚᱭᱟ, ᱢᱤᱫ ᱫᱚ ᱦᱩᱭᱩᱜ ᱠᱟᱱᱟ ᱱᱚᱜᱼᱚᱭ ᱡᱮᱞᱮᱠᱟ ᱵᱚᱨᱥᱟ ᱥᱤᱡᱤᱱ ᱵᱚᱨᱥᱟ ᱥᱤᱡᱤᱱ ᱨᱮ ᱨᱚᱦᱚᱭ ᱦᱩᱭᱩᱜᱼᱟ᱾ ᱟᱨ ᱢᱤᱫ ᱫᱚ ᱦᱩᱭᱩᱜ ᱠᱟᱱᱟ ᱡᱟᱦᱟᱸ ᱠᱚ ᱢᱮᱛᱟᱜ ᱠᱟᱱᱟ ᱠᱷᱚᱨᱟ ᱚᱱᱟ ᱫᱚ ᱟᱞᱮ ᱡᱟᱦᱟᱸ ᱵᱤᱱᱤ ᱠᱚ ᱥᱮ ᱥᱮᱞᱳ ᱰᱤᱯᱴᱤᱠᱚᱞ ᱠᱚ ᱢᱮᱱᱟᱜ ᱟᱠᱟᱜᱼᱟ ᱛᱷᱟᱞᱮ ᱥᱮᱫ ᱫᱚ, ᱟᱨ ᱚᱱᱟ ᱠᱚᱛᱮ ᱜᱮᱞᱮ ᱨᱚᱦᱚᱭᱟ ᱢᱟᱱᱮ ᱥᱮᱨᱢᱟ ᱨᱮ ᱵᱟᱨ ᱫᱷᱟᱣ ᱞᱮ ᱨᱚᱦᱚᱭᱟ ᱟᱨᱠᱤ᱾ ᱦᱩᱨᱩ ᱠᱚᱫᱚ᱾ ᱛᱷᱟᱞᱮ ᱜᱚᱝᱠᱮ ᱟᱯᱮ, ᱦᱳᱭ ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱥᱮᱨᱢᱟ ᱨᱮ ᱢᱟᱦᱟᱜ ᱱᱮᱛᱟᱨ ᱢᱟ ᱵᱟᱨ ᱫᱷᱟᱣ ᱠᱚ ᱨᱚᱦᱚᱭᱫᱟ᱾ ᱱᱚᱝᱠᱟ, ᱟᱨ ᱱᱚᱛᱮ ᱜᱮ ᱫᱟᱜ ᱠᱚᱨᱮᱱᱟᱜ ᱵᱮᱵᱚᱥᱛᱟ ᱦᱚᱸ ᱢᱮᱱᱟᱜ ᱜᱮᱭᱟ ᱡᱟᱦᱟᱸ ᱞᱮᱠᱟ ᱱᱚᱝᱠᱟ ᱢᱤᱱᱤ ᱠᱚ ᱥᱮᱞᱚ ᱠᱚ᱾ ᱟᱨ ᱱᱟᱹᱭ ᱫᱷᱟᱨᱮ ᱨᱮᱱ ᱦᱚᱲ ᱠᱟᱱᱟᱞᱮ ᱛᱚ ᱟᱞᱮ ᱫᱚ᱾ ᱟᱫᱚ ᱱᱟᱹᱭ ᱠᱚᱨᱮᱱᱟᱜ ᱫᱟᱜ ᱠᱚᱦᱚᱸ ᱠᱚ ᱟᱹᱜᱩᱭ ᱜᱮᱭᱟ ᱟᱫᱚ ᱚᱱᱮ ᱚᱱᱟ ᱛᱮᱜᱮ ᱥᱮᱨᱢᱟ ᱨᱮ ᱱᱟᱦᱟᱜ ᱵᱟᱨ ᱫᱷᱟᱣ ᱦᱩᱲᱩ ᱠᱚᱫᱚ ᱟᱹᱰᱤ ᱱᱟᱯᱟᱭ ᱛᱮᱜᱮ ᱦᱩᱭᱩᱜᱚᱜ ᱠᱟᱱᱟ ᱟᱨ ᱱᱚᱠᱟ ᱦᱩᱲᱩ ᱠᱚ ᱦᱩᱭᱩᱜᱚᱜ ᱠᱟᱱ ᱛᱮᱜᱮ ᱵᱟᱨ ᱫᱷᱟᱣ ᱠᱟᱛᱮᱜ ᱠᱚ ᱪᱟᱥᱫᱟ᱾ ᱟᱨ, ᱜᱚᱝᱠᱮ ᱛᱟᱦᱚᱞᱮ ᱟᱞᱮ ᱥᱮᱫ ᱢᱟ ᱱᱟᱦᱟᱜ ᱤᱧ ᱧᱮᱞ ᱟᱠᱟᱫ ᱠᱚᱣᱟ ᱴᱨᱟᱠᱴᱟᱨ ᱜᱟᱹᱰᱤ ᱠᱚᱛᱮ ᱠᱚ ᱥᱤᱭᱳᱜ ᱫᱟ ᱟᱨ ᱞᱟᱦᱟ ᱛᱮᱫᱚ ᱪᱮᱫᱞᱮ ᱠᱟ ᱧᱮᱞᱚᱜ ᱠᱟᱱ ᱛᱟᱦᱮᱸᱱᱟ ᱰᱟᱝᱨᱟ ᱜᱟᱹᱰᱤ ᱛᱮᱠᱳ ᱥᱤᱭᱳ ᱮᱜ ᱛᱟᱦᱮᱸᱱᱟ ᱥᱮ ᱰᱟᱝᱨᱟ ᱱᱟᱦᱮᱞ ᱛᱮ ᱟᱨ ᱟᱯᱮ ᱥᱮᱫ ᱫᱚ ᱚᱠᱟ ᱞᱮᱠᱟ ᱠᱚ ᱥᱤᱭᱳᱜ ᱮᱫᱟ ᱠᱷᱮᱛ ᱠᱚᱫᱚ?
ᱠᱷᱮᱛ ᱠᱚ ᱵᱳᱞᱛᱮ ᱫᱚ ᱞᱟᱦᱟ ᱛᱮᱫᱚ ᱡᱚᱠᱷᱚᱱ ᱜᱤᱫᱽᱨᱟᱹ ᱢᱟᱱᱮ ᱦᱩᱰᱤᱧ ᱧᱚᱸᱜ ᱛᱟᱦᱮᱸ ᱦᱩᱭ ᱞᱮᱱᱟ᱾ ᱛᱚᱠᱷᱚᱱ ᱫᱚ ᱧᱮᱞ ᱦᱩᱭ ᱠᱟᱱᱟ ᱡᱮ ᱰᱟᱝᱨᱟ ᱜᱟ ᱛᱮᱜᱮ ᱠᱚ ᱥᱤᱭᱮᱫ ᱛᱟᱦᱮᱸᱫ ᱰᱟᱝᱨᱟ ᱱᱟᱦᱮᱞ ᱛᱮᱜᱮ᱾ ᱢᱮᱱᱠᱷᱟᱱ ᱱᱤᱛᱚᱜᱟᱜ ᱚᱠᱛᱚ ᱨᱮ ᱡᱟᱦᱟᱸ ᱞᱮᱠᱟ ᱧᱮᱞᱚᱜ ᱠᱟᱱᱟ ᱦᱚᱲ ᱠᱚ ᱩᱱᱟᱹᱜ ᱴᱟ ᱵᱟᱠᱚ ᱥᱤᱭᱳᱜ ᱠᱟᱱᱟ ᱢᱟᱱᱮ ᱡᱟᱦᱟᱸ ᱠᱚ ᱞᱮᱜ ᱱᱮᱛᱟᱨ ᱫᱚ ᱚᱸ ᱟᱫᱷᱩᱱᱤᱠ ᱯᱚᱫᱽᱫᱷᱚᱛᱤ ᱠᱚ ᱤᱭᱩᱥ ᱫᱟ ᱢᱮᱱᱫᱚ ᱴᱟᱠᱴᱟᱨ ᱯᱟᱣᱟᱨ ᱴᱤᱞᱟᱨ ᱚᱱᱟ ᱠᱚᱛᱮ ᱜᱮᱠᱚ ᱥᱤᱭᱳᱜ ᱫᱟ᱾ ᱢᱟᱱᱮ ᱠᱷᱩᱵ ᱨᱮᱭᱟᱨ ᱢᱟᱱᱮ ᱠᱷᱩᱵ ᱠᱚᱢ ᱧᱮᱞᱚᱜ ᱠᱟᱱᱟ ᱡᱮ ᱰᱟᱝᱨᱟ ᱱᱟᱦᱮᱞ ᱫᱚ ᱟᱨᱠᱤ᱾ ᱚᱱᱟ ᱴᱮᱠᱴᱟᱨ ᱠᱚᱜᱮ ᱵᱮᱥᱤ ᱧᱮᱞᱚᱜᱚᱜ ᱠᱟᱱᱟ᱾
ᱟᱪᱪᱷᱟ ᱜᱚᱝᱠᱮ, ᱦᱳᱭ ᱟᱞᱮ ᱥᱮᱫ ᱦᱚᱸ ᱚᱱᱠᱟ ᱜᱮ ᱧᱮᱞᱚᱜᱚᱜ ᱠᱟᱱᱟ ᱴᱮᱠ ᱴᱟᱨ ᱛᱮᱜᱮ ᱱᱟᱦᱟᱜ ᱟᱸ ᱵᱟᱹᱲᱛᱤ ᱠᱚ ᱨᱚᱦᱚᱭ ᱫᱟ ᱟ ᱱᱚᱜᱼᱚ ᱱᱚᱝᱠᱟ ᱥᱮ ᱚᱱᱟ ᱠᱷᱚᱱᱮ ᱫᱟᱜ ᱜᱚᱫ ᱞᱮᱠᱟᱡ ᱱᱟᱦᱟᱜ ᱥᱮ ᱱᱚᱝᱠᱟᱥ ᱠᱚᱨᱮ ᱠᱷᱚᱱ ᱠᱚ ᱫᱟᱜ ᱞᱮᱠᱷᱟᱡ ᱟᱫᱚ ᱥᱟᱱᱟᱢ ᱦᱚᱲ ᱜᱮ ᱱᱟᱦᱟᱜ ᱠᱚ ᱪᱟᱭᱟ ᱱᱟᱦᱟᱜ᱾ ᱡᱮ ᱩᱥᱟᱹᱨᱟ ᱠᱷᱮᱛ ᱠᱚ ᱥᱤ ᱜᱚᱫ ᱦᱩᱭᱩᱜᱼᱟ᱾ ᱟᱨ ᱵᱟᱠᱷᱟᱡ ᱫᱚ ᱱᱟᱦᱟᱜ ᱫᱟᱜ ᱠᱚ ᱟᱨᱦᱚᱸ ᱟᱸᱡᱮᱫᱚᱜᱼᱟ ᱛᱚ ᱯᱚᱭᱥᱟ ᱛᱮ ᱫᱟᱜ ᱠᱚᱦᱚᱸ ᱦᱟᱛᱟᱣ ᱦᱩᱭᱩᱜ ᱠᱟᱱᱟ᱾
ᱫᱟᱜ ᱟᱸᱡᱮᱫ ᱞᱮᱱᱠᱷᱟᱱ ᱫᱚ ᱯᱚᱨᱮ ᱛᱮ ᱱᱟᱦᱟᱜ ᱢᱩᱥᱠᱤᱞᱚᱜᱼᱟ, ᱟᱫᱚ ᱜᱚᱝᱠᱮ ᱜᱮ ᱛᱟᱦᱚᱞᱮ ᱟᱯᱮ ᱥᱮᱫ ᱫᱚ ᱱᱚᱜᱼᱚ ᱱᱚᱝᱠᱟ ᱱᱟᱦᱟᱜ ᱦᱩᱲᱩ ᱠᱚᱫᱚ ᱪᱮᱫ ᱠᱚᱛᱮ ᱯᱮ ᱨᱚᱦᱚᱭ ᱜᱮᱭᱟ ᱦᱚᱲ ᱜᱮᱠᱚ ᱨᱚᱦᱚᱭ ᱜᱮᱭᱟ ᱥᱮ ᱱᱚᱝᱠᱟ ᱟ ᱢᱤᱥᱤᱱ ᱜᱟᱸᱰᱤ ᱠᱚᱛᱮ?
ᱟᱞᱮ ᱥᱮᱫ ᱫᱚ ᱦᱩᱲᱩ ᱨᱚᱦᱚᱭ ᱫᱚ ᱡᱩᱫᱤ ᱵᱮᱱ ᱧᱮᱞᱟ ᱢᱟᱱᱮ ᱢᱮᱥᱤᱱ ᱫᱚ ᱵᱟᱝ ᱧᱮᱞ ᱵᱟᱲᱟ ᱦᱩᱭ ᱠᱟᱱᱟ ᱟᱨ ᱱᱤᱛ ᱫᱷᱟᱹᱵᱤᱡ ᱛᱮ ᱢᱮᱥᱤᱱ ᱠᱚᱫᱚ ᱵᱟᱹᱱᱩᱜ ᱟᱹᱱᱤᱡᱼᱟ᱾ ᱡᱟᱦᱟᱸ ᱧᱮᱞ ᱟᱹᱜᱩ ᱦᱩᱭᱩᱜ ᱠᱟᱱᱟ ᱯᱷᱮᱰᱟᱛ ᱠᱷᱚᱱᱟᱜ ᱢᱚᱴᱟᱢᱩᱴᱤ ᱦᱚᱲ ᱜᱮ ᱠᱚ ᱨᱚᱦᱚᱭ ᱟᱹᱜᱩᱭᱮᱫᱟ᱾ ᱢᱟᱱᱮ ᱡᱟᱦᱟᱸ ᱠᱚ ᱞᱟᱹᱭᱟᱜ ᱠᱟᱱᱟ ᱢᱟᱱᱮ ᱫᱚᱞ ᱵᱮᱸᱫᱷᱮ ᱠᱚ ᱪᱟᱞᱟᱜᱼᱟ ᱨᱚᱦᱚᱭ ᱢᱟᱴᱷ ᱨᱮ ᱾ ᱟᱨ ᱢᱟᱱᱮ ᱢᱮᱥᱤᱱ ᱠᱚᱛᱮ ᱫᱚ ᱵᱟᱝ ᱧᱮᱞ ᱵᱟᱲᱟ ᱦᱩᱭ ᱠᱟᱱᱟ ᱢᱟᱱᱮ ᱡᱟᱦᱟᱸ ᱱᱤᱛᱚᱜ ᱫᱚ ᱚᱱᱞᱟᱭᱤᱱ ᱢᱳᱵᱟᱭᱤᱞ ᱠᱚᱨᱮ ᱧᱮᱞ ᱵᱟᱲᱟ ᱦᱩᱭ ᱠᱟᱱᱟ ᱢᱮᱥᱤᱱ ᱛᱮ ᱦᱩᱲᱩ ᱨᱚᱦᱚᱭ ᱫᱚ ᱾ ᱢᱮᱱᱠᱷᱟᱱ ᱰᱟᱭᱨᱮᱴ ᱫᱚ ᱵᱟᱝ ᱧᱮᱞ ᱦᱩᱭ ᱠᱟᱱᱟ ᱟᱨ ᱟᱞᱮ ᱥᱮᱫ ᱫᱚ ᱚᱱᱟ ᱢᱮᱥᱤ ᱠᱚᱫᱚ ᱵᱟᱞᱮ ᱵᱟᱠᱚ ᱨᱚᱦᱚᱭᱟ ᱮᱢᱱᱤ ᱛᱤ ᱛᱮᱜᱮ ᱦᱚᱲ ᱛᱮᱜᱮ ᱠᱚ ᱨᱚᱦᱚᱭᱟ ᱦᱟᱜ᱾
ᱦᱳᱭ ᱜᱚᱢᱠᱮ ᱟᱞᱮᱥᱮᱫ ᱦᱚᱸ ᱚᱱᱠᱟ ᱾
ᱛᱟᱦᱞᱮ ᱟᱯᱮ ᱥᱮᱫ ᱫᱚ? ᱦᱳᱭ᱾
ᱦᱮᱸ ᱟᱞᱮᱥᱮᱫ ᱦᱚᱸ ᱚᱱᱠᱟ ᱜᱮ ᱧᱮᱞᱚᱜ ᱠᱟᱱᱟ ᱱᱟᱦᱟᱜ ᱾ ᱮ ᱢᱮᱥᱤᱱ ᱠᱚᱛᱮ ᱦᱚᱸᱠᱚ ᱨᱚᱦᱚᱭᱮᱫ ᱠᱟᱱ ᱜᱮᱭᱟ ᱟᱨ ᱱᱚᱝᱠᱟ ᱜᱟᱹᱰᱤ ᱠᱚᱛᱮ ᱦᱚᱸ ᱱᱚᱝᱠᱟ ᱡᱟᱦᱟᱸ ᱠᱚᱨᱮ ᱫᱚ ᱥᱚᱢᱟᱱ ᱧᱚᱜ ᱜᱮᱭᱟ ᱪᱟᱠᱟ᱾ ᱱᱚᱝᱠᱟᱱᱟᱜ ᱫᱚ ᱚᱱᱟ ᱜᱟᱹᱰᱤ ᱠᱚᱛᱮ ᱠᱚ ᱨᱚᱦᱚᱭᱟ ᱟᱨ ᱵᱟᱹᱠᱤ ᱠᱚᱨᱮ ᱫᱚ ᱦᱚᱲ ᱜᱮᱠᱚ ᱠᱚ ᱨᱚᱦᱚᱭᱟ᱾ ᱟᱫᱚ ᱜᱚᱢᱠᱮ ᱛᱟᱦᱚᱞᱮ ᱮᱫ ᱱᱚᱣᱟ ᱦᱩᱲᱩ ᱡᱚᱠᱷᱚᱱ ᱠᱚ ᱤᱨᱟ ᱱᱟᱦᱟᱜ ᱩᱱ ᱥᱚᱢᱚᱭ ᱫᱚ ᱦᱚᱲ ᱜᱮᱠᱚ ᱤᱨ ᱛᱟᱯᱮᱭᱟ ᱵᱟᱝ?
ᱟᱪᱪᱷᱟ ᱤᱨ ᱫᱚ ᱤᱨ ᱵᱟᱝ ᱤᱨ ᱫᱚ ᱦᱩᱭᱩᱜ ᱠᱟᱱᱟ ᱚᱜ ᱢᱟᱱᱮ ᱟᱵᱚ ᱢᱟ ᱪᱟᱹᱥᱤ-ᱵᱟᱹᱥᱤ ᱦᱚᱲ ᱠᱟᱱᱟ ᱵᱚᱱ ᱟᱨ ᱛᱤ ᱛᱮᱻ ᱦᱚᱸᱠᱚ ᱤᱨᱟ ᱟᱨ ᱱᱮᱛᱟᱨ ᱫᱚ ᱢᱟᱱᱮ ᱟᱨ ᱚᱱᱟ ᱜᱟᱹᱰᱤ ᱠᱚᱦᱚᱸ ᱠᱚ ᱦᱤᱡᱩᱜ ᱠᱟᱱᱟ ᱢᱟᱱᱮ ᱡᱟᱦᱟᱸ ᱦᱟᱨᱵᱷᱮᱥᱴᱟᱨ ᱠᱚ ᱞᱟᱹᱭᱟᱜ ᱠᱟᱱᱟ᱾ ᱢᱟᱱᱮ ᱛᱤ ᱛᱮ ᱩᱱᱠᱩ ᱠᱚ ᱤᱨᱟ ᱡᱟᱦᱟᱸᱭ ᱠᱚᱨᱮᱱ ᱫᱚ ᱰᱟᱝᱨᱤ ᱠᱚ ᱚᱲᱟᱜ ᱠᱚᱨᱮ ᱢᱮᱱᱟᱜ ᱠᱚᱣᱟ᱾ ᱢᱟᱱᱮ ᱩᱱᱠᱩ ᱫᱚ ᱢᱟᱱᱮ ᱡᱟᱦᱟᱸ ᱚᱱᱟ ᱛᱤ ᱛᱮ ᱦᱩᱲᱩ ᱤᱨ ᱨᱮᱫᱚ ᱠᱷᱚᱲ ᱡᱟᱦᱟᱸ ᱵᱟᱧᱪᱟᱜᱼᱟ ᱩᱱᱠᱩ ᱫᱚ ᱰᱟᱝᱨᱤ ᱠᱚ ᱡᱚᱢ ᱵᱟᱠᱷᱨᱟ ᱛᱮᱼᱼ ᱟᱨ ᱡᱟᱦᱟᱸᱭ ᱠᱚᱨᱮᱱ ᱰᱟᱹᱝᱨᱤ ᱠᱚ ᱵᱟᱹᱱᱩᱜ ᱠᱚᱛᱟ ᱠᱚᱣᱟ ᱩᱱᱠᱩ ᱠᱚᱫᱚ ᱚᱱᱟ ᱜᱟᱹᱰᱤ ᱠᱚᱛᱮ ᱜᱮᱠᱚ ᱤᱨ ᱵᱟᱲᱟ ᱦᱚᱪᱚᱭᱟ᱾ ᱟᱨ ᱵᱟᱝᱠᱷᱟᱱ ᱫᱚ ᱵᱟᱫᱽ ᱵᱟᱹᱠᱤ ᱠᱚᱫᱚ ᱡᱟ ᱢᱮᱱᱟᱜ ᱠᱚᱣᱟ ᱩᱱᱠᱩ ᱫᱚ ᱛᱤ ᱛᱮᱜᱮ ᱠᱚ ᱤᱨ ᱵᱟᱲᱟᱭᱟ ᱠᱚᱢ ᱧᱚᱜ ᱡᱟᱦᱟᱸᱭ ᱠᱚ ᱪᱟᱥᱵᱟᱥᱟ ᱩᱱᱠᱩ ᱫᱚ ᱛᱤ ᱠᱚᱛᱮ ᱜᱮ ᱠᱚ ᱥᱟᱢᱴᱟᱣᱟ ᱟᱨᱠᱤ, ᱢᱟᱱᱮ ᱵᱟᱱᱟᱨ ᱛᱮᱜᱮ ᱪᱟᱹᱞᱩ ᱢᱮᱱᱟᱜ ᱠᱟᱫᱟ᱾
ᱦᱳᱭ ᱜᱚᱝᱠᱮ ᱟᱞᱮ ᱥᱮᱫ ᱦᱚᱸ ᱚᱱᱠᱟ ᱜᱮ ᱱᱟᱦᱟᱜ᱾ ᱡᱟᱦᱟᱸᱭ ᱠᱚ ᱰᱟᱹᱝᱨᱤ ᱠᱚ ᱢᱮᱱᱟᱜ ᱠᱚᱛᱟ ᱠᱚᱣᱟ ᱥᱮ ᱱᱚᱝᱠᱟ ᱜᱮ ᱦᱟᱸᱜ, ᱚᱠᱚᱭ ᱫᱚ ᱠᱷᱚᱲ ᱠᱚᱫᱚ ᱠᱚ ᱟᱹᱠᱷᱨᱤᱧ ᱜᱮᱭᱟ ᱟᱞᱮ ᱥᱮᱫ ᱫᱚ ᱦᱟᱸᱜ᱾ ᱟᱫᱚ ᱚᱱᱮ ᱚᱱᱟ ᱠᱷᱟᱹᱛᱤᱨ ᱜᱮ ᱱᱟᱦᱟᱜ ᱱᱚᱣᱟ ᱠᱩ ᱫᱚ ᱟ ᱦᱚᱲ ᱛᱮᱜᱮ ᱠᱚ ᱵᱟᱹᱲᱛᱤ ᱫᱚ ᱠᱚ ᱜᱮᱫ ᱦᱚᱪᱚᱭ ᱜᱮᱭᱟ ᱟᱨ ᱱᱚᱝᱠᱟ ᱡᱟᱦᱟᱸ ᱠᱚᱨᱮ ᱱᱟᱦᱟᱜ ᱱᱚᱝᱠᱟ ᱫᱟᱜ ᱠᱚ ᱛᱚᱸᱵᱟ ᱠᱚᱜᱼᱟ ᱠᱷᱮᱛ ᱠᱚᱨᱮ ᱱᱚᱝᱠᱟᱱᱟᱜ ᱡᱟᱭᱜᱟ ᱠᱚᱨᱮ ᱫᱚ ᱱᱟᱦᱟᱜ ᱟ ᱱᱚᱣᱟ ᱜᱟᱹᱰᱤ ᱠᱚᱛᱮ ᱠᱚ ᱤᱨ ᱚᱪᱚᱭᱟ, ᱟᱫᱚ ᱜᱚᱝ ᱠᱮ ᱟᱯᱮ ᱥᱮᱫ ᱱᱚᱣᱟ ᱠᱷᱚᱲ ᱠᱚᱠᱚ ᱟᱹᱠᱷᱨᱤᱧ ᱜᱮᱭᱟ ᱥᱮ ᱵᱟᱝ?
ᱠᱷᱚᱲ ᱠᱚᱫᱚ ᱟᱞᱮ ᱥᱮᱫ ᱫᱚ ᱢᱟᱱᱮ ᱟᱠᱷᱨᱤᱧᱟᱠᱚ ᱢᱮᱱ ᱫᱚ ᱦᱩᱭᱩᱜ ᱠᱟᱱᱟ ᱡᱟᱦᱟᱸᱭᱟᱜ ᱦᱚᱭᱛᱚ ᱟᱹᱰᱤ ᱟᱛᱷᱟᱢ ᱚᱲᱟᱜ ᱨᱮ ᱰᱟᱝᱨᱤ ᱠᱚ ᱟᱹᱥᱩᱞ ᱠᱟᱣᱱᱟ ᱩᱱᱤ ᱫᱚ ᱠᱳᱱᱳ ᱠᱟᱨᱚᱱ ᱦᱚᱭᱛᱚ ᱠᱷᱚᱲ ᱥᱚᱴ ᱮᱱ ᱛᱟᱭᱟᱼᱼ ᱢᱟᱱᱮ ᱟᱡ ᱡᱟᱦᱟᱸ ᱩᱰᱟᱹᱝ ᱮ ᱪᱟᱥ ᱞᱟᱜᱼᱟ ᱚᱱᱟ ᱠᱚ ᱦᱚᱭᱛᱳ ᱠᱚ ᱡᱚᱢ ᱪᱟᱵᱟ ᱠᱮᱜ-ᱟᱼᱼ ᱮᱵᱟᱨᱮ ᱟᱫᱚ ᱩᱱᱤ ᱯᱟᱸᱡᱟ ᱦᱩᱭᱩᱜ ᱛᱟᱭᱟ ᱡᱮ ᱚᱠᱟ ᱠᱚᱥᱮᱫ ᱠᱚ ᱟᱹᱠᱷᱨᱤᱧᱮᱜᱼᱟ ᱥᱮ ᱵᱟᱠᱚ ᱟᱹᱠᱷᱨᱤᱧᱮᱜᱼᱟ ᱚᱱᱟ ᱠᱚᱼᱼ ᱧᱮᱞ ᱦᱩᱭᱩᱜ ᱛᱟᱭᱟ ᱯᱟᱸᱡᱟ ᱞᱮᱠᱟᱱ ᱟᱠᱷᱨᱤᱧ ᱫᱚᱠᱚ ᱟᱠᱷᱨᱤᱧᱟ ᱢᱟᱱᱮ ᱡᱟᱸᱦᱟᱸᱭ ᱠᱚᱨᱮᱱ ᱡᱟᱸᱦᱟᱸᱭ ᱟᱹᱰᱤᱜᱟᱱᱼᱼ ᱟᱸ ᱛᱟᱦᱮᱱ ᱛᱟᱭᱟ ᱚᱱᱟ ᱠᱚ ᱟᱨᱠᱤ ᱢᱟᱱᱮ ᱠᱷᱚᱲ ᱠᱚ ᱩᱱᱤ ᱫᱚᱭ ᱟᱹᱠᱷᱨᱤᱧ ᱜᱮᱭᱟ ᱦᱟᱸᱜ᱾ ᱛᱟᱦᱞᱮ ᱜᱚᱝᱠᱮ ᱟᱯᱮ ᱥᱮᱫ ᱫᱚ ᱚᱠᱟ ᱞᱮᱠᱟ ᱚᱱᱟ ᱠᱚᱫᱚ?
ᱡᱟᱦᱟᱸ ᱞᱮᱠᱟᱢ ᱞᱟᱹᱭ ᱠᱮᱫᱟ ᱱᱟᱦᱟᱜ ᱚᱱᱠᱟ ᱜᱮ, ᱟᱫᱚᱼᱼ
ᱟᱪᱪᱷᱟ᱾
ᱱᱚᱜᱼᱚ ᱱᱚᱝᱠᱟ ᱥᱮᱨᱢᱟ ᱢᱩᱪᱟᱹᱫ ᱨᱮ ᱟᱭᱢᱟ ᱞᱮᱠᱟᱼᱼ ᱟᱭᱢᱟ ᱰᱷᱮᱨ ᱰᱷᱮᱨ ᱱᱟᱦᱟᱜ ᱦᱩᱲᱩ ᱠᱚᱠᱚ ᱨᱟᱠᱟᱵ ᱟᱹᱜᱩᱭᱟ ᱟᱫᱚᱼᱼ
ᱟᱪᱪᱷᱟ᱾
ᱱᱚᱣᱟ ᱠᱚ ᱨᱟᱠᱟᱵ ᱟᱹᱜᱩ ᱞᱮᱠᱷᱟᱱ ᱟᱹᱰᱤ ᱰᱷᱮᱨ ᱠᱟᱛᱮᱫ ᱱᱚᱣᱟ ᱠᱷᱚᱲ ᱦᱚᱸ ᱦᱩᱭᱩᱜ ᱛᱟᱠᱚᱣᱟ ᱟᱫᱚ ᱱᱚᱣᱟᱼᱼ ᱠᱚ ᱯᱟᱞᱟ ᱠᱟᱜᱼᱟ ᱱᱚᱝᱠᱟᱼᱼ ᱟᱸ ᱫᱟᱜ ᱦᱚᱸ ᱱᱟᱦᱟᱜ ᱵᱟᱭ ᱵᱚᱞᱚᱱᱟ ᱚᱱᱟ ᱯᱟᱞᱟ ᱵᱷᱤᱛᱤᱨ ᱨᱮᱫᱚ ᱜᱚᱴᱟ ᱵᱚᱪᱷᱚᱨ ᱪᱟᱞᱟᱜ ᱞᱮᱠᱟ ᱜᱮᱠᱚ ᱯᱟᱞᱟᱭᱟ᱾ ᱟᱨ ᱱᱚᱜᱼᱚ ᱱᱚᱝᱠᱟ ᱛᱤᱱᱟᱹᱜ ᱜᱟᱱ ᱰᱟᱝᱨᱟ ᱠᱚᱠᱚ ᱡᱚᱢ ᱫᱟᱼᱼ ᱩᱱᱟᱹ ᱵᱟᱹᱲᱛᱤ ᱞᱮᱱᱠᱷᱟᱱ ᱫᱚ ᱱᱟᱣᱟ ᱦᱳᱲᱳ ᱨᱟᱠᱟᱵ ᱥᱳᱢᱳᱭ ᱟᱨᱦᱚᱸ ᱚᱱᱟ ᱢᱟᱨᱮᱱᱟᱜᱼᱼ ᱠᱚ ᱟᱠᱷᱨᱤᱧᱟᱠᱚ᱾ ᱟᱞᱮ ᱥᱮᱫ ᱫᱚ ᱟᱨᱚ ᱚᱠᱚᱭ ᱠᱚ ᱚᱱᱠᱟ ᱞᱟᱹᱠᱛᱤᱜ ᱠᱟᱱ ᱛᱟᱠᱚᱣᱟ ᱱᱟᱦᱟᱜ ᱩᱱᱠᱩ ᱫᱚᱠᱚ ᱟᱨᱚ ᱠᱚ ᱠᱤᱨᱤᱧᱟᱠᱚ᱾
ᱟᱪᱪᱷᱟ᱾
ᱟᱸ ᱜᱚᱢᱠᱮ ᱛᱟᱦᱞᱮ ᱞᱟᱹᱭ ᱫᱟᱹᱧ ᱟᱯᱮ ᱥᱮᱫ ᱫᱚ, ᱪᱟᱥᱼᱵᱟᱥ ᱞᱟᱹᱜᱤᱫ ᱛᱮ ᱱᱚᱝᱠᱟᱱ ᱥᱟᱨ ᱠᱚ ᱵᱤᱥ ᱠᱚᱯᱮ ᱞᱟᱜᱟᱣ ᱜᱮᱭᱟ ᱥᱮ ᱵᱟᱝ? ᱦᱳᱲᱳ ᱜᱚᱫᱟ ᱠᱚᱨᱮ᱾
ᱦᱮᱸ ᱦᱮᱸ ᱟᱪᱪᱷᱟ ᱵᱷᱟᱜᱮ ᱠᱟᱛᱷᱟ ᱵᱮᱱ ᱞᱟᱹᱭ ᱠᱮᱫᱟ, ᱞᱟᱹᱭ ᱠᱟᱛᱷᱟ ᱵᱚᱞᱛᱮ ᱫᱚ ᱢᱟᱱᱮ ᱱᱮᱛᱟᱨᱟᱜ ᱡᱟᱦᱟᱸ ᱡᱟᱢᱟᱱᱟ ᱥᱮᱴᱮᱨ ᱟᱠᱟᱱᱟ, ᱢᱟᱱᱮ ᱯᱟᱹᱦᱤᱞ ᱡᱟᱦᱟᱸ ᱞᱮᱠᱟ ᱦᱩᱭᱩᱜ ᱠᱟᱱ ᱛᱟᱦᱮᱸᱱᱟ ᱡᱮ ᱦᱚᱲ ᱠᱚ ᱵᱷᱤᱱᱟᱹ ᱥᱟᱨ ᱵᱤᱥ ᱛᱮᱜᱮ ᱱᱚᱣᱟ ᱟᱨ ᱪᱟᱥ ᱵᱟᱥ ᱠᱚ ᱠᱚᱨᱟᱣᱮᱜ ᱠᱟᱱ ᱛᱟᱦᱮᱸ ᱠᱟᱱᱟ ᱦᱩᱲᱩ ᱠᱚᱠᱚ ᱡᱟᱦᱟᱸᱱᱟᱜ ᱚᱱᱠᱟᱱ ᱪᱟᱥ ᱵᱟᱥ ᱡᱤᱱᱤᱥ ᱠᱚ ᱠᱚᱨᱟᱣᱮᱫ ᱛᱟᱦᱮᱸ ᱠᱟᱱᱟ᱾ ᱢᱮᱱᱠᱷᱟᱱ ᱱᱤᱛᱚᱜ ᱡᱟᱦᱟᱸ ᱡᱩᱜᱽ ᱥᱮᱴᱮᱨ ᱟᱠᱟᱱᱟ, ᱡᱮ ᱚᱱᱟ ᱠᱤᱴᱱᱟᱥᱚᱠ ᱥᱟᱨᱵᱤᱥ ᱠᱚ ᱡᱩᱫᱤ ᱵᱟᱢ ᱤᱭᱩᱥᱟ ᱱᱤᱛᱚᱜᱟᱜ ᱚᱠᱛᱚ ᱨᱮᱫᱚ ᱢᱟᱱᱮ ᱪᱮᱫ ᱞᱤᱧ ᱢᱮᱱᱟ? ᱪᱟᱥ ᱵᱟᱥ ᱫᱚ ᱥᱚᱢᱵᱷᱚᱵᱽ ᱵᱟᱝ ᱠᱟᱱᱟ, ᱢᱟᱱᱮ ᱥᱚᱢᱵᱷᱚᱵᱽ ᱠᱟᱱᱟ ᱢᱮᱱᱠᱷᱟᱱ, ᱚᱱᱠᱟ ᱯᱷᱚᱞᱚᱱ ᱠᱚ ᱵᱟᱭ ᱧᱟᱢᱟ ᱱᱮᱛᱟᱨ ᱫᱚ ᱡᱟᱹᱥᱛᱤ, ᱮᱸ ᱩᱱᱠᱩ ᱡᱟᱦᱟᱸ ᱠᱤᱴᱱᱟ ᱠᱤᱴ ᱠᱤᱴ ᱠᱚ ᱢᱟᱱᱮ ᱠᱚ ᱢᱟᱱᱮ ᱡᱟᱦᱟᱸ ᱛᱤᱡᱩ ᱠᱚ ᱩᱱᱠᱩ ᱠᱚ ᱵᱤᱥᱤ ᱟᱠᱟᱱᱟ ᱥᱮ᱾ ᱢᱟᱱᱮ ᱱᱤᱭᱟᱹᱻ ᱡᱩᱜᱽ ᱨᱮᱫᱚ ᱚᱱᱟ ᱠᱚ ᱵᱟᱝ ᱤᱭᱩᱡᱽ ᱞᱮᱠᱷᱟᱱ ᱵᱟᱝ ᱜᱟᱱᱚᱜᱼᱟ ᱤᱱᱟᱹ ᱛᱮ ᱟᱞᱮ ᱥᱮᱫ ᱫᱚᱦᱚᱸ ᱚᱱᱠᱟᱜᱮ ᱥᱟᱨᱵᱤᱥ ᱠᱚᱫᱚ ᱠᱚ ᱤᱭᱩᱡᱽ ᱜᱮᱭᱟ᱾ ᱟᱫᱚ ᱱᱮᱛᱟᱨ ᱢᱟ ᱞᱟᱦᱟ ᱞᱮᱠᱟ ᱵᱟᱝ ᱠᱟᱱᱟ ᱥᱮ, ᱚᱱᱟ ᱠᱚ ᱵᱟᱢ ᱤᱭᱩᱥ ᱞᱮᱠᱷᱟᱱ ᱫᱚ ᱵᱟᱭ ᱜᱟᱱᱚᱜ᱾
ᱦᱳᱭ ᱜᱚᱝᱠᱮ ᱟᱫᱚ ᱟᱞᱮ ᱥᱮᱫ ᱦᱚᱸ ᱚᱱᱠᱟ ᱜᱮ ᱱᱟᱦᱟᱜ ᱧᱮᱞ ᱟᱠᱟᱱᱟ ᱱᱤᱭᱟᱹ ᱜᱷᱟᱹᱲᱤᱡᱽ ᱫᱚ᱾ ᱟᱸ ᱡᱟᱦᱟᱸ ᱞᱮᱠᱟ ᱱᱚᱣᱟ ᱠᱚ ᱵᱟᱵᱚᱱ ᱞᱟᱜᱟᱣ ᱞᱮᱠᱷᱟᱱ ᱱᱟᱦᱟᱜ ᱱᱚᱸᱜᱼᱚ ᱱᱚᱣᱟ᱾ ᱦᱳᱲᱳ ᱠᱚᱥᱮ ᱡᱟᱦᱟᱱᱟᱜ ᱮᱨ ᱟᱯᱷᱚᱨ ᱡᱤᱱᱤᱥ ᱠᱚ ᱱᱟᱦᱟᱜ ᱵᱟᱝ ᱦᱳᱭᱳᱜ ᱠᱟᱱ ᱛᱟᱵᱚᱱᱟ, ᱛᱚ ᱚᱱᱟ ᱟᱞᱮ ᱥᱮᱫ ᱫᱚ ᱮᱦᱚᱵᱽ ᱠᱷᱚᱱ ᱢᱩᱪᱟᱹᱫ ᱫᱷᱟᱵᱤᱡᱽ ᱱᱟᱦᱟᱜ ᱱᱚᱣᱟ ᱥᱟᱨ ᱟᱨ, ᱵᱤᱥ ᱠᱚᱨᱮᱱᱟᱜ ᱮᱢ ᱠᱟᱹᱢᱤ ᱠᱚᱫᱚ ᱠᱚ ᱠᱟᱹᱢᱤᱭ ᱜᱮᱭᱟ ᱱᱚᱣᱟ ᱠᱷᱮᱛ ᱨᱮ᱾ ᱟᱫᱚ ᱜᱚᱝᱠᱮ ᱞᱟᱦᱟ ᱛᱮᱢᱟᱧ ᱧᱮᱞ ᱵᱟᱲᱟᱜ ᱠᱟᱱ ᱛᱟᱦᱮᱱᱟ ᱱᱚᱜᱼᱚ ᱱᱚᱣᱟ ᱜᱳᱨᱤᱡᱽ ᱠᱚ, ᱛᱚᱨᱚᱡ ᱠᱳ᱾ ᱠᱷᱮᱛ ᱠᱚᱨᱮ ᱠᱚ ᱜᱤᱰᱤ ᱞᱮᱠᱷᱟᱱ ᱜᱮ ᱟᱹᱰᱤ ᱵᱷᱟᱜᱮ ᱪᱟᱥ ᱦᱩᱭᱩᱜ ᱠᱟᱱ ᱛᱟᱦᱮᱸᱱᱟ᱾ ᱱᱮᱛᱟᱨ ᱫᱚ ᱱᱚᱣᱟ ᱥᱟᱨ ᱵᱤᱥ ᱪᱷᱟᱲᱟ ᱱᱟᱦᱟᱜ ᱦᱩᱭ ᱜᱮ ᱵᱟᱝ ᱦᱩᱭᱩᱜ ᱠᱟᱱᱟ᱾ ᱟᱫᱚ ᱜᱚᱝᱠᱮ ᱟᱵᱚ ᱫᱚ ᱛᱟᱦᱞᱮ ᱪᱮᱫ ᱪᱤᱠᱟᱹᱣ ᱟᱠᱟᱱ ᱛᱟᱵᱚᱱᱟ? ᱱᱚᱣᱟ ᱠᱚ ᱮᱨ ᱮᱨ ᱟᱯᱷᱚᱨ ᱤᱛᱟᱹ ᱜᱮ ᱱᱟᱦᱟᱜ ᱵᱚᱫᱚᱞ ᱦᱮᱡᱽ ᱟᱠᱟᱱᱟ ᱥᱮ ᱱᱚᱝᱠᱟ ᱦᱚᱭᱞᱚᱝ ᱠᱚ ᱟᱹᱨᱩᱯᱷᱮᱨᱟᱜ ᱠᱟᱱ ᱛᱟᱵᱚᱱᱟ? ᱥᱮ ᱠᱷᱮᱛ ᱠᱚᱜᱮ, ᱚᱠᱟᱞᱮᱠᱟᱣ ᱟᱠᱟᱱ ᱛᱟᱵᱳᱱᱟ ᱪᱤᱠᱟᱹᱛᱮ ᱱᱮᱛᱟᱨ ᱫᱚ ᱵᱷᱤᱱᱟᱹ ᱥᱟᱨ ᱵᱤᱥ ᱠᱚᱛᱮ ᱵᱟᱝ ᱦᱩᱭᱩᱜ ᱠᱟᱱᱟ ᱜᱚᱢᱠᱮ ᱞᱟᱹᱭ ᱫᱟᱲᱮᱭᱟᱜᱼᱟᱢ?
ᱟᱹᱞᱤᱧᱟᱜ ᱟᱻ ᱞᱟᱹᱭ ᱵᱚᱞᱛᱮ ᱟᱹᱞᱤᱧᱟᱜ ᱡᱮᱴᱨᱩᱛ ᱵᱟᱲᱟᱭ ᱢᱮᱱᱟᱜ ᱟᱠᱟᱫᱟ᱾ ᱱᱤᱛᱚᱜᱟᱜ ᱚᱠᱛᱚ ᱨᱮᱫᱚ ᱧᱮᱞᱚᱜᱚᱜ ᱠᱟᱱᱟ ᱡᱮ, ᱚᱱᱟ ᱡᱟᱦᱟᱸ ᱦᱟᱸᱥᱟ ᱦᱟᱸᱥᱟ ᱨᱮᱱᱟᱜ ᱢᱟᱱᱮ ᱡᱟᱦᱟᱸ ᱚᱱᱟ ᱯᱟᱣᱟᱨ ᱴᱟᱜ ᱢᱟᱱᱮ ᱡᱟᱦᱟᱸ ᱢᱟᱱᱮ ᱫᱟᱨᱮ ᱦᱳᱭ ᱦᱚᱪᱚ ᱨᱮᱱᱟᱜ ᱥᱮ ᱢᱟᱱᱮ ᱢᱤᱫᱴᱮᱱ ᱫᱟᱨᱮ ᱨᱮ, ᱡᱟᱦᱟᱸᱱᱟᱜ ᱯᱷᱚᱞᱟᱣ ᱦᱚᱪᱚ ᱨᱮᱱᱟ ᱚᱱᱟ ᱨᱮᱱᱟᱜ ᱟ ᱯᱤᱭᱤᱪ ᱡᱟᱦᱟᱸ ᱠᱚ ᱢᱮᱛᱟᱜ ᱠᱟᱱᱟ ᱚᱱᱟ ᱨᱮᱱᱟᱜ ᱢᱟᱛᱨᱟᱴᱟᱜ ᱠᱚᱢ ᱟᱠᱟᱱᱟ᱾ ᱮᱵᱟᱨᱮ ᱟᱨ ᱢᱤᱫ ᱥᱮᱫ ᱛᱮ ᱧᱮᱞ ᱜᱟᱱᱚᱜ-ᱟ ᱡᱮ ᱱᱮᱛᱟᱨ ᱫᱚ, ᱚᱻ ᱫᱤᱥᱚᱢ ᱫᱩᱱᱤᱭᱟᱹ ᱠᱚᱨᱮ ᱩᱱᱠᱩ ᱟᱻ ᱨᱳᱜᱽ ᱡᱤᱵᱟᱱᱩ ᱠᱤᱱᱵᱟ ᱩᱱᱠᱩ᱾ ᱥᱟᱠᱟᱢ ᱠᱚᱨᱮᱱ ᱡᱟᱦᱟᱸᱭ ᱠᱚ ᱡᱚᱢᱟ ᱩᱱᱠᱩ ᱛᱤᱡᱩ ᱠᱚᱠᱚ ᱟᱹᱰᱤ ᱰᱷᱮᱨ ᱠᱚ ᱵᱟᱹᱲᱛᱤᱭ ᱟᱠᱟᱱᱟ᱾ ᱡᱟᱨ ᱯᱷᱚᱞᱮ ᱱᱚᱣᱟ ᱠᱤᱴᱱᱟᱥᱚᱠ ᱠᱚ, ᱵᱟᱢ ᱤᱭᱩᱡᱽ ᱞᱮᱠᱷᱟᱱ ᱩᱱᱠᱩ ᱫᱚ ᱢᱟᱱᱮ ᱮ ᱫᱚᱢᱚᱱ ᱵᱟᱝ ᱜᱟᱱᱚᱜᱼᱟ, ᱢᱟᱱᱮ ᱞᱟᱦᱟ ᱡᱚᱢᱟᱱᱟ ᱨᱮᱫᱚ ᱛᱟᱦᱮᱸ ᱠᱟᱱᱟ ᱩᱱᱠᱩ ᱠᱚᱫᱚ ᱩᱱᱟᱹᱜ ᱠᱚᱢ ᱠᱚ, ᱛᱟᱦᱮᱸ ᱠᱟᱱᱟ ᱞᱟᱦᱟ ᱛᱮᱱᱟᱜ ᱡᱟᱦᱟᱸ ᱦᱟᱸᱥᱟ ᱱᱤᱛᱩᱜᱟ ᱦᱟᱸᱥᱟ, ᱟᱹᱰᱤ ᱢᱤᱫᱴᱮᱱ ᱛᱚᱯᱷᱟᱛ ᱦᱮᱡᱽ ᱟᱠᱟᱱᱟ ᱡᱟᱦᱟᱸ ᱫᱚ ᱧᱮᱞᱚᱜ ᱠᱟᱱᱟ, ᱱᱮᱛᱟᱨᱟᱜ ᱦᱟᱸᱥᱟ ᱠᱚᱫᱚ ᱡᱟᱦᱟᱸᱜᱮ ᱢᱟᱱᱮ ᱥᱟᱭᱮᱱᱴᱤᱥᱴ ᱠᱚᱠᱚ ᱢᱟᱱᱮ ᱠᱚ ᱪᱮᱥᱴᱟᱭᱮᱟ ᱡᱮ ᱮᱻ ᱱᱮᱛᱟᱨᱟᱜ ᱫᱚ ᱪᱮᱛᱟ, ᱵᱩᱞᱩᱝ ᱠᱚ ᱵᱟᱹ ᱡᱟᱹᱥᱛᱤᱜ ᱠᱟᱱᱟ ᱦᱟᱸᱜ
ᱞᱟᱹᱭ ᱫᱟᱹᱭ ᱦᱮᱸ ᱟᱫᱚ ᱞᱟᱦᱟ ᱛᱮᱫᱚ ᱡᱟᱦᱟᱸ ᱞᱮᱠᱟ ᱜᱮ ᱦᱩᱭᱩᱜ ᱠᱟᱱ ᱛᱟᱵᱚᱱ ᱛᱟᱦᱮᱱᱟ ᱩᱱᱟᱹᱜ ᱜᱮ ᱡᱟᱹᱱᱤᱡ ᱠᱷᱟᱱ ᱱᱟᱯᱟᱭ ᱛᱮᱜᱮ ᱦᱩᱭᱩᱜ ᱠᱟᱱ ᱛᱟᱦᱮᱱᱟ ᱠᱚᱢ ᱦᱩᱭᱩᱜ ᱠᱟᱱ ᱨᱮᱦᱚᱸ ᱱᱮᱛᱟᱨ ᱫᱚ ᱛᱤᱱᱟᱹᱜ ᱱᱟᱦᱟᱜ ᱵᱚᱱ ᱩᱸ ᱩᱛᱱᱟᱹᱣ ᱪᱟᱞᱟᱜ ᱠᱟᱱᱟ ᱩᱱᱟᱹᱜ ᱜᱮ ᱟᱨᱦᱚᱸ ᱟᱵᱚ ᱵᱚᱱ ᱠᱷᱚᱡᱚᱜ ᱠᱟᱱᱟ ᱟᱨᱦᱚᱸ ᱵᱟᱹᱲᱛᱤ ᱦᱩᱭᱩᱜ ᱛᱤᱧ ᱢᱟ ᱱᱚᱜᱼ ᱱᱚᱣᱟ ᱠᱷᱟᱹᱛᱤᱨ ᱡᱟᱹᱱᱤᱡ ᱠᱷᱟᱱ ᱵᱚᱱ ᱦᱮᱸ ᱱᱚᱣᱟ ᱠᱚᱫᱚ ᱵᱚᱱ ᱵᱮᱵᱚᱦᱟᱨ ᱫᱟ ᱟᱫᱚ ᱜᱚᱝᱠᱮᱧ ᱞᱟᱹᱭᱫᱟ ᱚᱠᱛᱚ ᱠᱚᱢᱟ ᱦᱩᱭᱮᱱ ᱛᱟᱞᱟᱝᱟ᱾ ᱛᱮᱦᱤᱧ ᱫᱚ ᱱᱮᱠᱟ ᱜᱮᱞᱟᱝ ᱨᱚᱯᱚᱲᱟ ᱦᱳᱭ᱾
ᱟᱪᱪᱷᱟ᱾